ᱦᱮᱞᱳ ᱦᱳᱭ ᱜᱚᱢᱠᱮ ᱡᱚᱦᱟᱨ ᱟᱫᱚ ᱞᱟᱹᱭ ᱵᱮᱱ ᱥᱮ ᱵᱮᱥ ᱜᱮᱭᱟᱵᱮᱱ
ᱦᱚᱸ ᱵᱮᱥ ᱜᱮ ᱵᱮᱥ ᱛᱟᱦᱮ ᱞᱮᱠᱷᱟᱱ ᱵᱮᱥ ᱜᱮ ᱟᱵᱤᱱ ᱚᱠᱟᱞᱮ ᱞᱮᱠᱟ ᱢᱮᱱᱟᱜ ᱵᱤᱱᱟ ᱜᱚᱝᱠᱮ ᱞᱟᱹᱭ ᱵᱤᱱ
ᱟᱹᱞᱤᱧ ᱦᱚᱸ ᱵᱮᱥ ᱜᱮ ᱱᱟᱦᱟᱜ ᱚᱲᱟᱜ ᱠᱚᱨᱮᱱ ᱦᱚᱸ ᱵᱮᱥ ᱜᱮ ᱡᱚᱛᱚ ᱦᱚᱲᱜᱮ ᱵᱮᱥ ᱜᱮ ᱢᱮᱱᱟᱜ ᱞᱤᱧ
ᱢᱟᱱᱮ ᱛᱤᱱᱟᱹᱜ ᱴᱟᱜ ᱵᱤᱱ ᱨᱚᱦᱚᱭ ᱠᱮᱫᱟ
ᱨᱚᱦᱚᱭ ᱫᱚ ᱵᱟᱝ ᱯᱩᱨᱟᱹᱣ ᱠᱟᱱᱟ ᱪᱟᱞᱟᱜ ᱠᱟᱱ ᱜᱮᱭᱟ ᱱᱟᱦᱟᱜ ᱮ ᱡᱚᱛᱚ ᱢᱟ ᱡᱚᱛᱚ ᱫᱟᱜ ᱡᱟᱭᱜᱟ ᱵᱟᱝ ᱠᱟᱱᱟ ᱥᱮ ᱦᱮ ᱥᱮᱨᱢᱟ ᱡᱟᱹᱲᱤ ᱫᱟᱜ ᱠᱚ ᱛᱮᱜᱮ ᱟᱫᱚᱢ ᱢᱟᱴ ᱨᱚᱦᱚᱭᱚᱜ ᱠᱟᱱᱟ ᱟᱫᱚ ᱚᱱᱟ ᱜᱷᱩᱴᱩ ᱜᱷᱩᱴᱩ ᱡᱟᱭᱜᱟ ᱫᱚ ᱢᱮᱱᱟᱜ ᱦᱟᱛᱟᱲ ᱜᱮᱭᱟ ᱱᱟᱦᱟᱜ ᱟᱫᱚ ᱟᱥ ᱢᱮᱱᱟᱜ-ᱟ ᱱᱤᱭᱟᱹ ᱪᱟᱸᱫᱳ ᱵᱷᱤᱛᱨᱤ ᱨᱮᱜᱮ ᱪᱟᱵᱟᱜ-ᱟ
ᱚᱻ ᱟᱪᱪᱷᱟ
ᱟᱨ ᱟᱯᱮ ᱥᱮᱫ
ᱟᱹᱞᱤᱧ ᱥᱮᱫ ᱫᱚ ᱮᱠᱷᱚᱱᱚ ᱪᱟᱨᱟ ᱠᱚ ᱦᱩᱰᱤᱧ ᱜᱮ ᱨᱚᱦᱚᱭ ᱢᱟ ᱮᱠᱫᱚᱢ ᱟᱹᱰᱤ ᱜᱮ ᱵᱤᱞᱚᱢᱚᱜ-ᱟ
ᱦᱮᱸ ᱟᱜᱚᱥᱴᱚ ᱦᱟᱹᱵᱤᱡ ᱯᱮ ᱨᱚᱦᱚᱭ ᱫᱟ ᱟᱯᱮ ᱚᱱᱛᱮ ᱮᱛᱮ ᱚᱠᱟᱴᱟᱜ ᱪᱟᱸᱫᱳ ᱦᱟᱹᱵᱤᱡ ᱯᱮ ᱨᱚᱦᱚᱭ ᱫᱟ
ᱟᱞᱮ ᱫᱚ ᱵᱷᱟᱫᱚᱨ ᱵᱚᱸᱜᱟ ᱪᱟᱜ ᱛᱟᱞᱮᱭᱟ ᱨᱚᱦᱚᱭ ᱛᱮ
ᱦᱚᱸ ᱪᱮᱫ ᱠᱚ ᱦᱳᱲᱳ ᱯᱮ ᱪᱟᱥ ᱫᱟ
ᱡᱟᱦᱟ ᱦᱳᱲᱩ ᱠᱚ ᱪᱟᱥᱟ ᱚᱝᱠᱟᱜᱮ ᱪᱟᱨᱟ ᱠᱚ ᱜᱤᱰᱤ ᱠᱟᱛᱮᱜ
ᱚ ᱟᱨ ᱮᱴᱟᱜ ᱪᱮᱫ ᱠᱚᱯᱮ ᱠᱟᱹᱢᱤ ᱵᱟᱲᱟᱭ ᱜᱮᱭᱟ ᱚᱱᱛᱮ
ᱠᱟᱹᱢᱤ ᱵᱟᱲᱟ ᱫᱚ ᱡᱟᱦᱟ ᱜᱮ ᱥᱚᱵᱽᱡᱤ ᱠᱚ ᱨᱚᱦᱚᱭ ᱵᱟᱲᱟ ᱦᱩᱭᱩᱜ-ᱟ ᱚᱱᱟ ᱠᱚᱜᱮ ᱠᱟᱹᱢᱤ ᱵᱟᱲᱟ
ᱟᱨ ᱵᱤᱡᱽᱱᱮᱥ ᱵᱤ ᱵᱟᱨ ᱥᱮ ᱪᱟᱠᱨᱤ ᱱᱚᱠᱨᱤ ᱮᱢᱟᱱ ᱠᱚ ᱢᱮᱱᱟᱜ ᱜᱮ
ᱵᱟᱝ ᱵᱟ ᱮᱢᱱᱤ ᱪᱟᱥᱤ ᱵᱟᱥᱤ
ᱚᱻ
ᱜᱚᱝᱠᱮ
ᱟᱫᱚ ᱪᱮᱜ ᱵᱮᱥ ᱵᱮᱱ ᱵᱩᱡᱷᱟᱹᱣ ᱠᱮᱜᱟ ᱟᱵᱮ ᱫᱚ ᱪᱟᱠᱨᱤ ᱱᱚᱠᱨᱤ ᱥᱮ ᱪᱟᱥ ᱵᱟᱥ
ᱡᱷᱚᱛᱚ ᱜᱮ ᱴᱷᱤᱠ ᱜᱮᱭᱟ ᱛᱚ
ᱟᱪᱪᱷᱟ ᱦᱮᱸ ᱟᱯᱮ ᱚᱱᱛᱮ ᱪᱟᱥ ᱵᱟᱥ ᱫᱚ ᱞᱟᱹᱴᱩ ᱫᱚ ᱪᱮᱫ ᱯᱮ ᱪᱟᱥ ᱜᱮᱭᱟ
ᱞᱟᱹᱴᱩ ᱫᱚ ᱪᱟᱥ ᱦᱩᱭᱩᱜ-ᱟ ᱡᱷᱚᱛᱚ ᱨᱚᱠᱚᱢ ᱜᱮ ᱪᱟᱥ ᱦᱩᱭᱩᱜ-ᱟ ᱟᱫᱚ ᱚᱠᱟ ᱴᱤᱜ ᱚᱠᱟᱞᱮᱠᱟ ᱦᱳᱭᱳᱜ-ᱟ ᱮᱠᱷᱚᱱ ᱵᱚᱞᱟᱨ ᱢᱩᱥᱠᱤᱞ ᱟᱹᱞᱩ ᱦᱚᱸ ᱨᱚᱦᱚᱭ ᱦᱳᱭᱳᱜ-ᱟ
ᱟᱹᱞᱩ ᱠᱚ ᱵᱟᱫᱟᱢ ᱠᱚ ᱛᱤᱞ ᱠᱚ
ᱟᱨ ᱵᱟᱜᱟᱱ ᱮᱢᱟᱱ ᱠᱚ ᱵᱟᱱᱩᱜᱼᱟ
ᱦᱮᱸ ᱚᱱᱟ ᱠᱚ ᱨᱚᱦᱚᱭ ᱦᱩᱭᱩᱜᱼᱟ ᱛᱚ ᱟᱹᱵᱤᱱ ᱥᱮᱫ ᱜᱮ ᱪᱮᱫ ᱠᱚᱵᱤᱱ ᱨᱚᱦᱚᱭᱟ ᱠᱟᱹᱡ ᱵᱤᱱ ᱞᱮ ᱞᱮᱠᱷᱟᱱ ᱵᱷᱟᱜᱮ ᱠᱚᱜᱼᱟ ᱦᱮᱞᱳ
ᱟᱞᱮ ᱢᱟ ᱱᱚᱛᱮ ᱜᱩᱣᱟᱹᱞᱮ ᱵᱟᱜᱟᱱ ᱫᱟ ᱜᱩᱣᱟᱹ ᱵᱟᱜᱟᱱ ᱢᱮᱱᱟᱜᱼᱟ ᱪᱟ ᱵᱟᱜᱟᱱ ᱢᱮᱱᱟᱜᱼᱟ
ᱛᱟᱦᱚᱞᱮ ᱵᱤᱥᱮᱫ ᱫᱚ ᱜᱚᱝᱠᱮ ᱫᱚᱢᱮ ᱪᱟ ᱠᱚ ᱛᱟᱦᱚᱞᱮ ᱟᱹᱵᱤᱱ ᱥᱮᱫ ᱛᱟᱦᱚᱞᱮ ᱜᱚᱢᱠᱮ ᱫᱚᱢᱮ ᱪᱟ ᱯᱟᱛᱟ ᱧᱟᱢᱚᱜᱼᱟ ᱛᱚ
ᱦᱚᱭ
ᱚᱸ ᱱᱟᱯᱟᱭ ᱠᱟᱛᱷᱟ ᱛᱟᱦᱚᱞᱮ ᱟᱹᱵᱤᱱ ᱥᱮᱜ ᱫᱚ ᱜᱚᱝᱠᱮ ᱵᱤᱨ ᱠᱚᱫᱚ ᱢᱮᱱᱟᱜ ᱟᱥᱮ ᱵᱟᱹᱱᱩᱜᱼᱟ
ᱦᱳᱭ ᱵᱤᱨ ᱫᱚ ᱢᱮᱱᱟᱜ ᱜᱮᱭᱟ ᱞᱟᱹᱴᱩ ᱞᱟᱹᱴᱩ ᱵᱤᱨ ᱦᱮᱱᱟᱜᱼᱟ ᱦᱟᱹᱛᱤ ᱦᱚᱸ ᱢᱮᱱᱟᱜ ᱠᱚᱣᱟ
ᱛᱟᱦᱞᱮ ᱱᱤᱛ ᱜᱷᱟᱹᱲᱤ ᱫᱚ ᱜᱚᱝᱠᱮ ᱟᱵᱤ ᱥᱮᱫ ᱦᱟᱹᱛᱤ ᱠᱚ ᱛᱟᱦᱚᱞᱮ ᱢᱮᱱᱟᱜ ᱠᱚᱣᱟ ᱥᱮ ᱵᱟᱹᱱᱩᱜ ᱠᱚᱣᱟ
ᱮ ᱰᱮᱴᱟ ᱯᱤᱥ ᱦᱮᱱᱟᱜ ᱠᱚᱫᱚ
ᱛᱟᱦᱚᱞᱮ ᱜᱚᱝᱠᱮ ᱵᱤᱨ ᱢᱟ ᱞᱟᱹᱴᱩ ᱜᱮᱛᱟ ᱵᱤᱱᱟ ᱛᱟᱦᱚᱞᱮ ᱯᱩᱴᱠᱟᱹ ᱠᱚ ᱳᱫ ᱠᱚ ᱚᱢᱚᱱᱚᱜ ᱠᱟᱱᱟ ᱥᱮ ᱵᱟᱝ
ᱢᱮᱱᱟᱜ-ᱟᱚᱱᱟ ᱠᱚ ᱚᱢᱚᱱᱚᱜ ᱜᱮᱭᱟ
ᱛᱟᱦᱚᱞᱮ ᱵᱮᱱ ᱡᱚᱢ ᱵᱟᱲᱟ ᱠᱮᱫ ᱠᱚᱣᱟ ᱥᱮ ᱟᱹᱣᱨᱤ
ᱦᱮᱸ ᱟᱞᱮ ᱢᱟ ᱢᱤᱫ ᱨᱚᱠᱚᱢ ᱜᱮ ᱤᱱᱟᱹ ᱠᱟᱛᱮ ᱟᱨᱦᱚᱸ ᱟᱞᱮ ᱛᱮᱞᱮ ᱵᱮᱱᱟᱣ ᱮᱫᱟ ᱥᱮ
ᱚᱸ ᱵᱷᱟᱭ ᱢᱟ ᱚᱱᱠᱟ
ᱟᱯᱮ ᱥᱮᱫ ᱚᱱᱟ ᱵᱮᱱᱟᱣ ᱳᱫ ᱫᱚ ᱵᱟᱹᱱᱩᱜᱼᱟ
ᱵᱟᱝ ᱵᱟᱝ ᱟᱹᱞᱤᱧ ᱥᱮᱫ ᱫᱚ ᱠᱚ ᱵᱮᱱᱟᱣ ᱨᱮᱦᱚᱸ ᱠᱚᱢ ᱚᱱᱟ ᱟᱹᱞᱤᱧ ᱫᱚ ᱵᱤᱨ ᱨᱮᱜᱮ ᱳᱫ ᱠᱚ ᱯᱩᱴᱠᱟᱹ ᱠᱚ-ᱠᱚ ᱚᱢᱚᱱᱚᱜᱼᱟ ᱚᱱᱟᱠᱚᱜᱮ ᱦᱟᱞᱟᱝ ᱵᱟᱲᱟ ᱪᱟᱞᱟᱣ ᱦᱩᱭᱩᱜᱼᱟ
ᱪᱮᱫ ᱟᱹᱠᱷᱨᱤᱧᱚᱜ ᱠᱟᱱᱟ
ᱚ ᱴ ᱛᱟᱦᱚᱞᱮ ᱜᱚᱝᱠᱮ ᱟᱯᱮᱥᱮᱫ ᱫᱚ ᱢᱮᱞᱟ ᱯᱟᱛᱟ ᱯᱚᱨᱚᱵᱽ ᱦᱩᱭᱩᱜ ᱜᱮᱭᱟ ᱥᱮ ᱵᱟᱝ ᱜᱚᱝᱠᱮ ᱢᱟᱨᱟᱝ ᱠᱚ ᱫᱟᱠᱟ ᱡᱚᱢ ᱵᱟᱲᱟᱭ ᱦ ᱦ
ᱨᱚᱲ ᱜᱚᱝᱠᱮ ᱠᱟᱴᱟ ᱠᱟᱴᱟ ᱟᱸᱡᱚᱢ ᱚᱜ ᱠᱟᱱ ᱫᱚ ᱵ ᱠᱚ
ᱢᱮᱱ ᱫᱟᱞᱤᱧ ᱢᱮᱞᱟ ᱠᱚ ᱫᱚ ᱦᱩᱭᱩᱜ ᱜᱮᱭᱟ ᱯᱟᱛᱟ ᱵᱟᱝ ᱦᱩᱭᱩᱜᱼᱟ ᱟᱞᱮᱥᱮᱫ ᱫᱚ